ᱦᱮᱞᱳ ᱦᱮᱸ ᱡᱚᱦᱟᱨ ᱜᱮ
ᱦᱮᱸ
ᱛᱟᱯᱚᱨ ᱚᱲᱟᱜ ᱚᱲᱟᱜ ᱠᱚᱨᱮ ᱫᱚ ᱥᱟᱱᱟᱢ ᱠᱚ ᱱᱟᱯᱟᱭ ᱜᱮᱛᱚ
ᱦᱮᱸ ᱱᱟᱯᱟᱭ ᱜᱮᱭᱟᱞᱮ᱾
ᱦᱮᱸ ᱟᱞᱮ ᱠᱚᱦᱚᱸ ᱪᱚᱴ ᱪᱟᱸᱫᱳᱣᱟᱜ ᱫᱟᱭᱟ ᱛᱮ ᱥᱤᱨ ᱥᱤᱨᱡᱚᱱᱤᱭᱟᱜ ᱫᱟᱭᱟ ᱫᱩᱞᱟᱹᱲ ᱛᱮ ᱱᱤᱛ ᱫᱚ ᱦᱟᱜ ᱱᱟᱯᱟᱭ ᱜᱮ ᱢᱮᱱᱟᱜ ᱞᱮᱭᱟ ᱢᱮᱱᱠᱷᱟᱱ ᱫᱚᱢᱮ ᱥᱤᱛᱩᱝ ᱫᱟᱭ ᱟᱫᱚ ᱥᱤᱛᱩᱝ ᱨᱮ ᱵᱮᱥ ᱵᱟᱝ ᱵᱩᱡᱷᱟᱹᱜ ᱠᱟᱱᱟ ᱵᱮᱥᱛᱮ ᱡᱟᱹᱯᱤᱫ ᱠᱚᱦᱚᱸ ᱵᱟᱝ ᱦᱩᱭᱩᱜ ᱠᱟᱱᱟ᱾
ᱟᱪᱪᱷᱟ
ᱦᱩᱸ ᱟᱯᱮ ᱜᱮ ᱚᱠᱟ ᱞᱮᱠᱟ
ᱟᱞᱮ ᱠᱚᱫᱚ ᱡᱚᱛᱚ ᱦᱚᱲᱜᱮ ᱮᱠᱤ ᱨᱚᱠᱚᱢ ᱟᱨᱠᱤ ᱫᱚᱢᱮ ᱞᱚᱞᱚ ᱥᱤᱛᱩᱝ ᱛᱮ ᱡᱷᱚᱛᱚ ᱦᱚᱲ ᱜᱮᱵᱚᱱ ᱡᱷᱟᱞᱟ ᱯᱟᱞᱟᱜ ᱠᱟᱱᱟ᱾
ᱦᱮᱸ ᱦᱮᱸ
ᱚᱲᱟᱜ ᱵᱷᱤᱛᱨᱤ ᱨᱮᱢ ᱛᱟᱦᱮᱸᱱ ᱨᱮᱦᱚ ᱞᱚᱞᱚ ᱵᱩᱡᱷᱟᱹᱜ ᱠᱟᱱᱟ᱾ ᱟᱨ ᱵᱟᱦᱨᱮᱢ ᱛᱟᱦᱮᱸᱱ ᱨᱮᱦᱚ ᱫᱚᱢᱮ ᱞᱚᱞᱚ ᱵᱩᱡᱷᱟᱹ
ᱦᱮᱸ ᱢᱮᱱᱫᱟᱹᱧ ᱫᱟᱜ ᱠᱚᱫᱚ ᱫᱟᱜ ᱡᱟᱹᱲᱤ ᱠᱚᱫᱚ ᱪᱮᱫ ᱞᱮᱠᱟ ᱛᱟᱞᱮ ᱡᱟᱹᱲᱤ ᱵᱟᱲᱟ
ᱮᱭᱟᱭ ᱢᱟᱸᱦᱟ ᱜᱟᱱ ᱫᱟᱜ ᱡᱟᱹᱲᱤ ᱜᱮ ᱵᱟᱹᱱᱩᱜᱼᱟ᱾
ᱚ ᱦᱩᱸ
ᱥᱩᱫᱩ ᱥᱤᱛᱩᱝ ᱟᱨ ᱥᱤᱛᱩᱝ
ᱦᱩᱸ ᱟᱨ ᱛᱟᱦᱞᱮ ᱪᱟᱥ ᱟᱵᱟᱫ ᱠᱚᱫᱚ ᱛᱤᱱ ᱥᱟᱺᱜᱤᱧ ᱠᱮᱫᱟᱯᱮ
ᱪᱟᱥ ᱟᱵᱟᱫ ᱟᱞᱮᱥᱮᱫ ᱫᱚ ᱦᱟᱸᱜ ᱚᱱᱮ ᱛᱚᱞᱟ ᱞᱮ ᱜᱤᱰᱤᱭᱟ ᱛᱚ ᱟᱫᱚ ᱜᱟᱹᱪᱷᱤ ᱦᱟᱨᱟ ᱞᱮᱱᱠᱷᱟᱱ ᱟᱨᱦᱚ ᱞᱮ ᱨᱚᱦᱚᱭ ᱩᱪᱟᱹᱲᱟ ᱚᱱᱟᱛᱮ ᱠᱟᱹᱴᱤᱡ ᱞᱮ ᱵᱤᱞᱚᱢ ᱧᱚᱜ ᱜᱮᱭᱟ ᱟᱞᱮ ᱫᱚ
ᱚ ᱢᱟᱱᱮ ᱟᱫᱚ ᱚᱱᱟ ᱪᱟᱨᱟ ᱫᱚᱯᱮ ᱜᱤᱰᱤ ᱨᱤᱛᱟ ᱢᱟᱱᱮ
ᱵᱟᱝ ᱟᱞᱮ ᱚᱱᱮ ᱥᱟᱵᱚᱱ ᱵᱚᱸᱜᱟ ᱛᱟᱞᱟ ᱢᱟᱞᱟ ᱥᱮᱫ ᱞᱮ ᱜᱤᱰᱤᱭᱟ᱾
ᱢᱟᱱᱮ ᱰᱮᱨᱤ ᱜᱮᱭᱟᱯᱮ ᱵᱟᱝ ᱟᱞᱮ ᱦᱚᱸᱞᱮ ᱨᱚᱦᱚᱭ ᱩᱪᱟᱹᱲᱟ ᱨᱚᱦᱚᱭ ᱩᱪᱟᱹᱲ ᱫᱚ ᱵᱟᱝ ᱫᱚ ᱵᱟᱝ ᱟᱫᱚ ᱟᱞᱮ ᱫᱚ ᱱᱤᱛᱚᱜ ᱞᱮ ᱤᱭᱟᱹᱭᱟ ᱛᱟᱨᱯᱚᱨᱮ ᱱᱤᱛᱚᱜ ᱨᱮᱜᱮᱞᱮ ᱜᱤᱰᱤᱭᱟ ᱢᱚᱴᱟᱢᱩᱴᱤ ᱚᱱᱟ ᱨᱩᱦᱱᱤ ᱯᱚᱨᱮ
ᱟᱯᱮ ᱫᱚ ᱚᱱᱟ ᱥᱚᱨᱱᱚ ᱦᱩᱲᱩ ᱯᱮ ᱪᱟᱥᱫᱟ ᱢᱚᱱᱮ ᱦᱳᱭ ᱟᱨᱟᱜ ᱦᱩᱲᱩ ᱟᱪᱪᱷᱟ᱾ ᱟᱞᱮ ᱥᱮᱫ ᱫᱚ ᱟᱨᱟᱜ ᱦᱩᱲᱩ ᱵᱟᱞᱮ ᱪᱟᱥᱟ ᱛᱚ ᱟᱞᱮ ᱥᱮᱫ ᱢᱟ ᱚᱱᱟ ᱦᱟᱥᱟ ᱵᱷᱤᱛᱤᱨ ᱵᱤᱵᱷᱤᱱᱱᱚ ᱡᱟᱭᱜᱟ ᱨᱮ ᱯᱷᱚᱞᱚᱱ ᱵᱟᱝ ᱵᱷᱟᱜᱤ ᱠᱷᱟᱹᱛᱤᱨ ᱛᱮ ᱡᱚ ᱵᱟᱝ ᱡᱚᱜ ᱛᱮ
ᱦᱮᱸᱸ
ᱛᱟᱦᱞᱮ ᱚᱱᱛᱮ ᱫᱚ ᱪᱮᱫ ᱠᱚᱯᱮ ᱪᱟᱥᱟ
ᱟᱞᱮ ᱥᱮᱫ ᱟᱞᱮ ᱥᱮᱫ ᱫᱚ ᱦᱩᱲᱩᱜᱮ ᱰᱷᱮᱨ ᱠᱟᱭᱛᱮᱞᱮ ᱪᱟᱥᱟ ᱛᱚ ᱢᱟᱹᱴᱭᱟᱹᱲ ᱜᱮᱭᱟᱞᱮ ᱛᱚ᱾
ᱚ
ᱚᱱᱟ ᱠᱚ ᱜᱩᱦᱩᱢ ᱠᱚᱫᱚ ᱵᱟᱝ ᱦᱩᱭᱩᱜᱼᱟ ᱟᱨ ᱚᱱᱟ ᱵᱟᱫᱟᱢ ᱠᱚ ᱦᱩᱭᱩᱜ ᱜᱮᱭᱟ᱾ ᱛᱤᱞᱢᱤᱧ ᱠᱚ ᱛᱩᱲᱤ ᱠᱚ ᱦᱩᱭᱩᱜ ᱜᱮᱭᱟ ᱟᱨᱠᱤ ᱾
ᱵᱟᱫᱟᱢ ᱠᱚ ᱦᱩᱭᱩᱜᱼᱟ ᱵᱟᱝ ᱛᱟᱦᱚᱞᱮ ᱵᱟᱫᱟᱢ ᱫᱚᱯᱮ ᱱᱤᱛᱳᱜ ᱾
ᱦᱮ ᱚᱱᱟ ᱠᱚ ᱟᱹᱞᱤᱧ ᱫᱚ ᱵᱟᱞᱤᱧ ᱱᱮᱛᱚ ᱫᱚ ᱠᱟᱛᱷᱭ ᱵᱟᱟᱹᱞᱤᱧ ᱨᱚᱦᱚᱭ ᱟᱨᱠᱤ ᱢᱚᱴᱟᱢᱩᱴᱤ ᱟᱛᱳ ᱚᱲᱟᱜ ᱠᱚᱨᱮ ᱠᱚ ᱨᱚᱦᱚᱭ ᱟᱠᱟᱫᱟ ᱠᱚ ᱛᱩᱫ ᱵᱟᱲᱟᱭᱫᱟ ᱛᱚ ᱯᱩᱨᱟᱹᱣ ᱠᱟᱫᱟ ᱠᱚ ᱟᱨᱠᱤ ᱦᱮᱸ ᱟᱫᱚ ᱱᱮᱥ ᱫᱚ ᱡᱚ ᱫᱚ ᱵᱷᱟᱜᱤ ᱡᱚ ᱞᱮᱱᱟ ᱢᱮᱱᱠᱷᱟᱱ ᱛᱟᱞᱟᱢᱟᱞᱟ ᱨᱮ ᱫᱚᱢᱮ ᱥᱮᱨᱢᱟ ᱡᱟᱹᱲᱤ ᱠᱮᱫᱟᱭ ᱥᱮ ᱪᱟᱯᱮᱱᱟ ᱠᱟᱹᱴᱤᱡ ᱥᱮᱭᱟ ᱧᱚᱜ ᱠᱟᱱᱟ ᱾
ᱢᱟᱱᱮ ᱞᱟᱦᱟ ᱢᱟᱱᱮ ᱞᱟᱦᱟ ᱥᱮᱨᱢᱟ ᱫᱚ ᱱᱮᱛ ᱥᱟᱜ ᱫᱚ ᱪᱮᱫ ᱞᱮᱠᱟ ᱟᱨᱠᱤ ᱯᱷᱚᱞᱚᱱ ᱛᱮᱦᱚ ᱞᱟᱦᱟ ᱥᱮᱨᱢᱟ ᱠᱷᱚᱡᱽ ᱫᱚ ᱛᱚᱵᱮ ᱱᱟᱥᱮ ᱫᱚ ᱠᱷᱚᱛᱤ ᱧᱚᱜ ᱼᱼ
ᱦᱩᱸ ᱱᱤᱭᱟᱹ ᱫᱷᱟᱣ ᱫᱚ ᱠᱷᱩᱛᱤ ᱧᱚᱜ ᱠᱟᱱᱟ ᱠᱟᱹᱴᱤᱡ ᱨᱚᱝ ᱠᱚ ᱠᱟᱹᱴᱤᱡ ᱵᱟᱹᱱᱩᱜᱼᱟ ᱵᱷᱟᱜᱤ ᱵᱟᱫᱟᱢ ᱨᱮᱭᱟᱜ ᱫᱟᱜ ᱧᱟᱢ ᱠᱷᱟᱹᱛᱤᱨ ᱛᱮ ᱦᱸ
ᱱᱮ ᱦᱚᱲ ᱦᱚᱸ ᱚᱲᱟᱜ ᱨᱮ ᱨᱚᱦᱚᱭ ᱦᱩᱭ ᱠᱟᱱᱟ ᱟᱫᱚ ᱛᱤᱱᱟᱹᱜ ᱱᱮᱥ ᱵᱚᱞᱛᱮ ᱳᱭ ᱠᱩᱲᱤ ᱯᱩᱪᱤᱥ ᱵᱤᱞᱤ ᱜᱟᱱ ᱠᱟᱹᱴᱤᱡ ᱠᱟᱹᱴᱤᱡ ᱟᱨᱠᱤ ᱦᱩᱰᱤᱧᱚᱜᱽ ᱠᱷᱮᱛ ᱨᱮ ᱨᱚᱦᱚᱭ ᱦᱩᱭ ᱠᱟᱱᱟ ᱟᱫᱚ ᱱᱮᱥ ᱯᱳᱭᱞᱳ ᱟᱫᱚ ᱪᱮᱫ ᱞᱮᱠᱟ ᱵᱟᱝ ᱵᱩᱡᱷᱟᱹᱜ ᱠᱟᱱᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱟᱫᱚ ᱩᱴᱷᱟᱹᱣ ᱠᱟᱛᱮᱫ ᱦᱚᱸ ᱟᱹᱨᱤ ᱧᱮᱞ ᱦᱩᱭᱩᱜᱼᱟ ᱟᱫᱚ ᱥᱟᱠᱟᱢ ᱠᱚᱫᱚ ᱦᱟᱸᱜ ᱟᱹᱣᱨᱤ ᱠᱚᱥᱚᱜᱼᱟ ᱠᱷᱚᱱ ᱫᱚ ᱠᱮᱴᱮᱡ ᱠᱮᱴᱮᱡ ᱧᱚᱜ ᱜᱮᱭᱟ ᱾ ᱦᱩᱭ ᱞᱮᱱᱠᱷᱟᱡᱽ ᱫᱚ ᱚᱱᱟ ᱥᱟᱠᱟᱢ ᱠᱚᱫᱚ ᱤᱭᱼᱟ ᱨᱚᱪᱚᱫᱚᱜ-ᱟ ᱜᱚᱥᱚᱜᱼᱟ ᱵᱟᱝ?
ᱦᱮᱸ ᱚᱱᱟ ᱠᱚᱫᱚ ᱨᱚᱪᱚᱫᱚᱜᱼᱟ ᱾
ᱱᱮᱥ ᱱᱟᱢᱟᱞ ᱫᱤᱥᱚᱢ ᱪᱟᱞᱟᱣ ᱦᱩᱭ ᱞᱮᱱᱟ ᱤᱭᱟᱹ ᱦᱮᱸ ᱚ ᱟᱭᱩ ᱛᱟᱠᱚ ᱠᱚ ᱪᱟᱞᱟᱣ ᱞᱮᱱᱟ ᱤᱭᱟᱹᱛᱮᱼᱼ ᱵᱟᱫᱟᱢ ᱨᱚᱦᱚᱭ ᱛᱟᱦᱚᱞᱮ ᱚᱸᱰᱮ ᱠᱷᱚᱡ ᱠᱤᱪᱷᱩ ᱠᱚ ᱟᱹᱜᱩ ᱛᱚᱨᱟ᱾ ᱟᱫᱚ ᱛᱟᱦᱚᱞᱮ ᱟᱹᱜᱩ ᱠᱟᱜ ᱠᱷᱟᱡᱽ ᱠᱚ ᱦᱟᱯᱮ ᱥᱮ ᱛᱟᱦᱚᱞᱮ ᱟᱵᱚ ᱦᱚᱸᱵᱚᱱ ᱤᱭᱟᱹ ᱠᱟᱛᱮ ᱨᱚᱦᱚᱭ ᱠᱟᱛᱮ ᱛᱮᱵᱚᱱ ᱧᱮᱞ ᱞᱮᱜᱮ ᱪᱮᱫ ᱞᱮᱠᱟ ᱦᱩᱭᱩᱜᱼᱟ ᱥᱮ ᱵᱟᱝ ᱦᱩᱭᱩᱜᱼᱟ ᱾ ᱚᱱᱠᱟ ᱠᱟᱹᱴᱤᱡ ᱧᱚᱜ ᱨᱚᱦᱚᱭ ᱦᱳᱭ ᱛᱟᱦᱞᱮ ᱪᱟᱥ ᱟᱵᱟᱫ ᱠᱚᱫᱚ ᱮᱠᱷᱚᱱ ᱰᱮᱨᱤ ᱜᱮ ᱛᱟᱯᱮᱭᱟ ᱵᱟᱝ?
ᱠᱚᱫᱚ ᱫᱤᱨᱤ ᱜᱮᱭᱟ ᱾
ᱟᱨ ᱛᱟᱦᱞᱮ ᱦᱚᱜᱼᱚᱭ ᱟᱞᱤᱜᱮ ᱥᱮᱴᱮᱨᱚᱜ ᱠᱟᱱ ᱟᱢᱵᱟᱵᱚᱛᱤ ᱯᱚᱨᱚᱵᱽ ᱫᱚ ᱚᱱᱛᱮ ᱫᱚᱯᱮ ᱢᱟᱱᱟᱣ ᱥᱮ
ᱟᱞᱮ ᱥᱮᱫ ᱟᱢᱵᱟᱵᱚᱛᱤ ᱫᱚ ᱦᱩᱭᱩᱜ ᱜᱮᱭᱟ ᱥᱩᱫᱩ ᱦᱩᱭ ᱫᱚ ᱵᱟᱝ? ᱵᱷᱟᱜᱮ ᱞᱮᱠᱟ ᱜᱮ ᱦᱩᱭᱩᱜᱼᱟ ᱴᱷᱤᱠ ᱜᱮᱭᱟ᱾ ᱡᱤᱞ ᱯᱤᱴᱷᱟᱹ ᱮᱛᱚᱦᱚᱵ ᱡᱤᱞ ᱠᱷᱚᱱᱟᱜ ᱯᱤᱴᱷᱟᱹ ᱠᱷᱚᱱᱟᱜ ᱮᱦᱚᱵ ᱠᱟᱛᱮᱫ ᱩᱞ ᱠᱟᱱᱴᱷᱟᱲ ᱠᱟᱭᱨᱟ ᱡᱟᱦᱟ ᱡᱟᱦᱟ ᱡᱚ ᱵᱤᱞᱤ ᱠᱚ ᱦᱮᱱᱟᱜᱼᱟ ᱾
ᱚᱱᱟ ᱠᱚ ᱵᱚᱸᱜᱟ ᱵᱩᱨᱩ ᱠᱟᱛᱮᱜ ᱢᱚᱴᱟᱢᱩᱴᱤ ᱟᱢᱵᱟᱵᱚᱛᱤ ᱫᱚ ᱵᱷᱟᱜᱮ ᱜᱮᱞᱮ
ᱟᱪᱪᱷᱟ ᱛᱟᱦᱞᱮ ᱡᱤᱞ ᱯᱤᱴᱷᱟᱹᱢ ᱞᱟᱹᱭ ᱠᱮᱫᱟ ᱛᱟᱦᱞᱮ ᱡᱤᱞ ᱟᱫᱚ ᱪᱮᱫ ᱡᱤᱞ ᱠᱚᱯᱮ ᱯᱤᱴᱷᱟ
ᱟᱫᱚ ᱟᱵᱚᱨᱮᱱ ᱢᱟᱢ ᱵᱟᱲᱟᱭ ᱜᱮᱭᱟ ᱥᱩᱠᱨᱤ ᱡᱤᱞ ᱯᱤᱴᱷᱟᱹ ᱾
ᱦᱮᱸ ᱵᱟᱝ ᱟᱫᱚ ᱚᱱᱟᱜᱤᱧ ᱠᱩᱞᱤᱻᱤ ᱡᱚᱝ ᱠᱟᱱᱟ ᱟᱨ ᱾
ᱮᱠᱫᱚᱢ ᱴᱷᱤᱠ ᱴᱷᱤᱠ ᱴᱷᱤᱠ ᱴᱷᱤᱠ ᱟᱫᱚ ᱟᱯᱱᱟᱨ ᱠᱚᱫᱚ ᱡᱟᱦᱟ ᱟᱵᱚᱱᱟᱜ ᱵᱚᱸᱜᱟ ᱵᱩᱨᱩ ᱨᱮ ᱡᱟᱦᱟ ᱴᱟᱜ ᱞᱟᱜᱟᱜᱼᱟ ᱚᱱᱟ ᱜᱮᱢ ᱯᱤᱼᱼ ᱵᱟᱠᱷᱟᱱ ᱮᱴᱟᱜ ᱯᱤᱴᱷᱟᱹ ᱠᱟᱛᱮ ᱫᱚ ᱪᱤᱠᱟᱹᱛᱮ ᱦᱩᱭᱩᱜᱼᱟ ᱾
ᱦᱮᱸ ᱦᱮᱸ ᱚᱱᱟ ᱢᱟ ᱦᱮᱸ ᱜᱮ ᱟᱨ ᱛᱟᱦᱞᱮ ᱚᱱᱛᱮ ᱫᱚ ᱛᱟᱦᱞᱮ ᱟᱢᱵᱟᱵᱚᱛᱤ ᱨᱮ ᱚᱱᱟ ᱤᱭᱟᱹ ᱥᱮᱨᱶᱟ ᱫᱚ ᱢᱮᱱᱟᱜ ᱟᱥᱮ ᱵᱟᱝ ᱚᱱᱮ ᱟᱢᱵᱟᱵᱚᱛᱤ ᱚᱵᱚᱵᱟᱹᱛᱤ ᱦᱤᱞᱚᱜ ᱚᱱᱟ ᱱᱟᱦᱮᱞ ᱠᱚ ᱠᱩᱰᱟᱹᱢ ᱠᱚᱨᱮᱜ ᱠᱚ ᱤᱭᱟᱹ ᱟᱠᱟ ᱠᱟᱫ ᱫᱚ᱾
ᱵᱟ ᱟᱞᱮ ᱥᱮᱫ ᱫᱚ ᱟᱫᱚ᱾ ᱟᱫᱚ ᱱᱚᱱᱛᱮ ᱢᱟ ᱱᱮᱛᱟᱨ ᱢᱟ ᱦᱟᱜ ᱢᱮᱥᱤᱱ ᱛᱮᱜᱮ ᱴᱟᱠ᱾ ᱨᱟᱴ ᱯᱟᱴ ᱛᱚ ᱨᱟᱛᱯᱟᱛᱴᱞᱮ ᱛᱮᱜᱮ ᱛᱚ ᱪᱟᱥ ᱟᱵᱟᱫ ᱠᱚ ᱦᱩᱭᱩᱜ ᱠᱟᱱᱟ ᱱᱟᱦᱮᱞ ᱠᱚᱫᱚ ᱡᱚᱛᱚ᱾ ᱦᱟᱯᱲᱟᱢ ᱠᱚᱠᱚ ᱛᱟᱦᱮᱸ ᱠᱟᱱᱟ ᱩᱱᱨᱮ ᱦᱩᱭ ᱵᱟᱲᱟ ᱠᱚᱜᱼᱟ, ᱟᱨ ᱱᱮᱛᱟᱨ ᱫᱚ ᱟᱫᱚ ᱚᱱᱟ ᱠᱚᱫᱚ ᱟᱫᱚ ᱵᱟᱝ ᱧᱮᱞᱚᱜ ᱠᱟᱱᱟ ᱾
ᱟᱪᱷᱟ ᱟᱢᱫᱚ ᱛᱟᱦᱞᱮ ᱧᱮᱞ ᱛᱤᱭᱩᱜ ᱠᱟᱫᱟᱢ ᱥᱮ ᱵᱟᱝ ᱚᱱᱟ
ᱦᱮᱸ ᱵᱟᱵᱟ ᱛᱮᱠᱚᱧ ᱧᱮᱞ ᱵᱟᱲᱟ ᱦᱟᱠᱟᱫ ᱠᱚᱣᱟ ᱠᱟᱹᱢᱤ ᱠᱮᱭᱟ ᱠᱚ ᱚᱱᱠᱟ ᱛᱟᱦᱮᱸ ᱫᱚ ᱛᱟᱦᱮᱸ ᱠᱟᱱᱟ ᱱᱮᱛᱟᱨ ᱫᱚ ᱵᱟᱵᱟ ᱛᱮᱠᱚ ᱠᱚ ᱵᱟᱹᱱᱩᱜ ᱠᱚᱣᱟ᱾ ᱱᱤᱛᱚᱜ ᱫᱚ ᱟᱯᱱᱟᱨ ᱦᱤᱥᱟᱹᱵᱽ ᱜᱮ ᱱᱮᱛᱟᱨ ᱫᱚ ᱜᱷᱟᱨᱚᱸᱡᱽ ᱡᱤᱭᱚᱱ ᱠᱷᱟᱸᱰᱟᱣ ᱦᱩᱭᱩᱜ ᱠᱟᱱᱟ᱾
ᱟᱫᱚ ᱚᱲᱟᱜ ᱨᱮ ᱱᱟᱦᱮᱞ ᱛᱟᱦᱮᱸ ᱞᱮᱱᱠᱷᱟᱱ ᱦᱚᱭᱛᱚ ᱠᱚᱨᱟᱣ ᱦᱩᱭ ᱠᱚᱜ ᱜᱮᱭᱟ ᱵᱟᱝ
ᱦᱮᱸᱻ
ᱦᱮᱸᱻ
ᱛᱟᱦᱚᱞᱮ ᱱᱤᱭᱟᱹ ᱢᱟᱦᱟ ᱡᱩᱱ ᱪᱟᱸᱫᱚ ᱠᱟᱱᱟ ᱛᱟᱦᱞᱮ ᱟᱯᱮᱥᱮᱫ ᱫᱚ ᱦᱩᱞ ᱢᱟᱦᱟ ᱫᱚᱯᱮ ᱢᱟᱱᱟᱣ? ᱥᱮ ᱵᱟᱝᱟ ᱾
ᱢᱟᱱᱟᱣ ᱜᱮᱭᱟᱞᱮ ᱵᱷᱟᱹᱞᱤ ᱜᱮᱞᱮ ᱢᱟᱱᱟᱣ-ᱟ᱾
ᱡᱚᱵ ᱴᱷᱤᱠ ᱜᱮᱭᱟ᱾
ᱟᱯᱮ ᱚᱱᱛᱮ ᱚᱠᱟ ᱞᱮᱠᱟ?
ᱦᱮᱸ ᱟᱞᱮᱥᱮᱫ ᱫᱚ ᱚᱱᱟ ᱫᱚ ᱠᱟᱹᱡ ᱠᱟᱡᱟᱠ ᱧᱚᱜ ᱜᱮ ᱢᱟᱜᱱᱟᱣ ᱦᱩᱭᱩᱜ ᱠᱟᱱᱟ᱾ ᱪᱮᱫᱟᱜ ᱵᱟᱝᱢᱟ ᱱᱚᱣᱟ ᱫᱚ ᱟᱵᱚᱨᱮᱱ ᱦᱟᱯᱲᱟᱢ ᱠᱚᱣᱟᱜ ᱩᱭᱦᱟᱹᱨ ᱢᱟᱦᱟ ᱠᱟᱱᱟ ᱛᱚ᱾ ᱡᱟᱦᱟᱸᱭ ᱠᱚ ᱟᱵᱚ ᱞᱟᱹᱜᱤᱫ ᱛᱮᱠᱚ ᱞᱟᱹᱲᱦᱟᱹᱭ ᱠᱟᱫᱟ ᱠᱚ ᱡᱟᱦᱟᱸᱭ ᱠᱚ ᱟᱵᱚ ᱞᱟᱹᱜᱤᱫ ᱡᱤᱭᱤ ᱠᱚ ᱟᱞᱟᱭ ᱠᱮᱫᱟ ᱾ ᱡᱤᱣᱤ ᱪᱟᱞᱟᱣ ᱟᱠᱟᱱ ᱛᱟᱠᱚᱣᱟ ᱩᱱᱠᱩ ᱡᱩᱫᱤ ᱵᱟᱝ ᱩᱭᱦᱟᱹᱨ ᱠᱟᱢᱮ ᱛᱟᱦᱚᱞᱮ ᱚᱠᱚᱭ ᱫᱚ ᱛᱟᱦᱚᱞᱮ ᱩᱭᱦᱟᱹᱨ ᱤᱫᱤᱭᱮᱭᱟ᱾ ᱩᱱᱠᱩ ᱫᱚ ᱵᱚᱸᱜᱟ ᱵᱟᱨᱟᱵᱟᱹᱨᱤ ᱴᱷᱤᱠ ᱜᱮᱭᱟ ᱾
ᱚᱱᱟ ᱢᱟ ᱦᱮᱸᱜᱮ ᱾ ᱟᱨ ᱛᱟᱦᱚᱞᱮ ᱢᱟᱱᱟᱣ ᱫᱚ ᱛᱟᱦᱞᱮ ᱪᱮᱫ ᱞᱮᱠᱟ ᱯᱮ ᱢᱟᱱᱟᱣᱟ ᱚᱱᱛᱮ ᱫᱚ?
ᱢᱟᱱᱟᱣ ᱵᱟᱛᱟᱣ ᱫᱚ ᱢᱚᱬᱮ ᱢᱟᱦᱟᱸ ᱞᱟᱦᱟ ᱠᱷᱚᱱᱟᱜ ᱜᱮ ᱫᱤᱱᱢᱟ ᱫᱤᱱ
ᱫᱤᱱ ᱨᱮᱜᱮ ᱢᱮᱱᱟᱜ-ᱟ᱾
ᱟᱫᱚ ᱚᱱᱟ ᱠᱚᱨᱮᱱᱟᱜ ᱡᱟᱦᱟᱸ ᱠᱚ ᱵᱚᱸᱜᱟ ᱵᱩᱨᱩ ᱥᱟᱯᱟᱵ ᱠᱚ ᱦᱮᱱᱟᱜ ᱛᱟᱵᱚᱱᱟ᱾ ᱡᱮᱢᱚᱱ ᱥᱟᱨᱡᱚᱢ ᱰᱟᱹᱨ ᱠᱚ ᱥᱟᱶᱛᱮ ᱢᱤᱛᱷᱤ ᱠᱚ ᱫᱷᱩᱯ-ᱫᱷᱩᱲᱟᱹ ᱥᱤᱸᱫᱩᱨ ᱡᱟᱦᱟᱸ ᱵᱚᱸᱜᱟᱼᱵᱩᱨᱩ ᱥᱟᱯᱟᱯ ᱥᱟᱯᱟᱵ ᱟᱨᱠᱤ ᱴᱷᱤᱠ ᱜᱮᱭᱟ ᱚᱱᱟ ᱠᱚᱫᱚ ᱞᱟᱦᱟ ᱠᱷᱚᱱᱟᱜ ᱜᱮ ᱫᱚᱠᱟᱱ ᱵᱟᱡᱟᱨ ᱠᱷᱚᱱᱟᱜ ᱠᱤᱨᱤᱧ ᱜᱩᱭᱩᱜ-ᱟ᱾ ᱠᱤᱨᱤᱧ ᱟᱹᱜᱩ ᱦᱩᱭᱩᱜᱼᱟ᱾ᱦᱮᱸ ᱥᱟᱯᱲᱟᱣ ᱛᱟᱦᱮᱸ ᱠᱟᱛᱮ ᱪᱮᱫ ᱥᱮᱛᱟᱜ ᱨᱮᱫᱚ ᱯᱩᱭᱞᱩ ᱫᱚ ᱡᱟᱣᱨᱟ ᱠᱟᱛᱮᱫ ᱢᱚᱴᱟ ᱢᱩᱴᱤ ᱦᱟᱥᱟ ᱠᱚ ᱥᱟᱜᱟᱲ ᱜᱮᱭᱟᱞᱮ ᱦᱮᱸ ᱚᱱᱟ ᱛᱟᱭᱱᱚᱢ ᱾ ᱛᱚ ᱨᱩᱣᱟᱹᱲᱦᱮᱡ ᱠᱟᱛᱮ ᱵᱚᱸᱜᱟ ᱵᱩᱨᱩ ᱠᱟᱹᱢᱤ ᱦᱚᱨᱟ ᱠᱚ ᱦᱩᱭᱩᱜ ᱜᱮᱛᱟᱞᱮᱭᱟ ᱟᱫᱚ ᱛᱟᱨᱟᱥᱤᱧ ᱵᱮᱲᱟ ᱥᱮᱫ ᱫᱚ ᱱᱚᱣᱟ ᱦᱩᱞᱢᱟ ᱤᱫᱤᱠᱟ ᱠᱟᱛᱮᱜ ᱱᱚᱣᱟ ᱦᱩᱞ ᱢᱟᱦᱟ ᱤᱫᱤᱠᱟᱛᱮ ᱜᱟᱹᱠᱷᱩᱲᱤᱭᱟᱹ ᱜᱚᱝᱠᱮ ᱛᱮᱠᱚ ᱠᱟᱹᱴᱤᱡ ᱜᱟᱞᱚᱪ ᱟᱠᱷᱲᱟ ᱠᱚ ᱫᱚᱦᱚᱭ ᱜᱮᱭᱟ᱾ ᱴᱷᱤᱠᱜᱮᱭᱟ ᱚᱱᱟ ᱛᱟᱭᱱᱚᱢ ᱫᱚ ᱟᱫᱚ ᱵᱟᱹᱵᱩ ᱛᱮᱠᱚ ᱢᱟᱹᱭ ᱛᱮᱠᱚ ᱠᱟᱹᱴᱤᱡ ᱚᱱᱚᱬᱦᱮ ᱯᱷᱮᱨᱟᱣ ᱴᱷᱤᱠ ᱜᱮᱭᱟ ᱚᱱᱚᱬᱦᱮ ᱠᱚ ᱞᱟᱹᱭᱟ᱾ ᱥᱤᱫᱩ ᱠᱟᱹᱱᱩ ᱤᱫᱤ ᱠᱟ ᱠᱟᱛᱮᱫ ᱢᱤᱫ-ᱵᱟᱨ ᱠᱟᱛᱷᱟ ᱠᱚ ᱞᱟᱹᱭᱟ ᱾ ᱥᱟᱱᱛᱟᱞᱤ ᱥᱟᱶᱛᱮ ᱟᱹᱛᱩ ᱨᱮᱱᱟᱜ ᱟᱭᱳ ᱛᱮᱠᱚ ᱵᱟᱵᱟ ᱛᱮᱠᱚ ᱱᱚᱣᱟ ᱞᱟᱝᱜᱽᱲᱮ ᱫᱩᱠᱷᱟᱹᱞᱤ ᱨᱟᱦᱟ ᱠᱟᱱᱟ ᱛᱚ ᱞᱟᱝᱜᱽᱬᱮ ᱫᱚ ᱱᱚᱣᱟ ᱥᱮᱨᱮᱧ ᱠᱚᱞᱮ ᱥᱮᱨᱮᱧ ᱫᱩᱨᱟᱹᱝ ᱦᱚᱪᱚᱭ ᱜᱮᱭᱟ᱾ ᱴᱷᱤᱠ ᱜᱮᱭᱟ ᱥᱟᱶᱛᱮ ᱟᱨᱦᱚᱸ ᱥᱤᱸᱜᱟᱹᱲ ᱵᱮᱲᱟ ᱥᱮᱫ ᱫᱚ ᱡᱩᱫᱤ ᱥᱤᱫᱩ-ᱠᱟᱹᱱᱩᱣᱟᱜ ᱡᱩᱫᱤ ᱱᱚᱝᱠᱟ ᱦᱩᱰᱤᱧ ᱧᱚᱜ ᱦᱩᱰᱤᱧ ᱢᱟᱪᱷᱟ ᱡᱩᱫᱤ ᱜᱟᱭᱟᱱ ᱥᱟᱵ
ᱜᱟᱭᱟᱱ ᱥᱟᱯᱲᱟᱣ ᱦᱩᱭ ᱠᱚᱜᱼᱟ ᱢᱤᱫ ᱠᱤᱛᱟᱹ ᱜᱟᱭᱟᱱᱚᱜᱼᱟ᱾
ᱠᱤᱛᱟᱹ ᱜᱟᱭᱟᱱ ᱚᱱᱟ ᱠᱚᱞᱮ ᱩᱫᱩᱜ ᱥᱚᱫᱚᱨᱟ
ᱦᱮᱸᱻᱦᱮᱸ
ᱱᱤᱝᱠᱟᱹ ᱠᱟᱛᱮ ᱟᱞᱮ ᱫᱚ ᱚᱱᱟ ᱦᱩᱞ ᱢᱟᱦᱟ ᱜᱮᱞᱮ ᱢᱟᱱᱟᱣ ᱛᱷᱳ
ᱦ ᱟᱹᱰᱤ ᱱᱟᱯᱟᱭ ᱟᱞᱮ ᱟᱞᱮ ᱱᱚᱰᱮ ᱦᱚᱸ ᱚᱱᱠᱟᱟᱜᱮ ᱦᱩᱭᱩᱜᱼᱟ ᱟᱫᱚ ᱟᱫᱚ ᱛᱟᱦᱚᱞᱮ ᱟᱞᱮ ᱫᱚ ᱚᱱᱛᱮ ᱫᱚ ᱰᱟᱦᱟᱨ ᱡᱟᱸᱜᱮ ᱢᱤᱫᱴᱮᱱ ᱢᱮᱱᱟᱜᱼᱟ ᱟᱫᱚ ᱟᱯᱮ ᱫᱚ ᱨᱮᱤᱞᱤ ᱞᱮᱠᱟᱯᱮ ᱠᱚᱨᱟᱣᱟ ᱵᱟᱝ᱾ ᱟᱞᱮ ᱫᱚ ᱟᱫᱚ ᱨᱮᱤᱞ ᱞᱮᱠᱟ ᱫᱚ ᱵᱟᱝ ᱢᱟᱱᱟᱣ ᱚᱱᱟ ᱠᱟᱛᱮᱜ ᱟᱫᱚ ᱡᱟᱫᱤᱱ ᱰᱟᱦᱟᱨ ᱡᱟᱸᱜᱮ ᱟᱨᱠᱤ
ᱟᱪᱪᱷᱟ ᱚᱱᱟ ᱛᱚ ᱵᱷᱟᱜᱮ ᱡᱤᱱᱤᱥ ᱩᱱᱠᱤᱱ ᱧᱩᱛᱩᱢ ᱡᱩᱫᱤ ᱰᱟᱦᱟᱨ ᱡᱟᱸᱜᱮ ᱦᱩᱭᱩᱜ-ᱟ ᱤᱱᱟᱹ ᱫᱤᱱ ᱨᱮ ᱱᱚᱣᱟ ᱫᱚ ᱵᱟᱹᱲᱤᱡ ᱫᱚ ᱵᱟᱝ ᱠᱟᱱᱟ ᱛᱚ ᱚᱱᱟ ᱫᱚ ᱴᱷᱤᱠ ᱜᱮᱭᱟ᱾
ᱦᱮᱸ ᱰᱟᱦᱟᱨ ᱡᱟᱝᱜᱮ ᱛᱟᱦᱮᱱᱟ ᱟᱨ ᱚᱱᱠᱟ ᱢᱟᱸᱡᱟᱱ ᱟᱠᱟᱱ ᱥᱮ ᱥᱤᱸᱜᱟᱹᱲ ᱟᱠᱟᱱ ᱥᱮ ᱟᱫᱚ ᱚᱱᱠᱟ ᱦᱩᱰᱤᱧ ᱢᱟᱹᱭ ᱵᱟᱹᱵᱩ ᱛᱟᱠᱚᱣᱟ ᱚᱱᱠᱟ ᱚᱱᱚᱬᱦᱮᱸ ᱠᱚᱸ ᱛᱟᱨᱯᱚᱨᱮ ᱥᱮᱨᱮᱧ ᱫᱩᱨᱟᱹᱝ ᱠᱚᱢᱟ ᱢᱮᱱᱟᱜ ᱜᱮ᱾ ᱠᱟᱛᱮ ᱢᱳᱴᱟᱢᱩᱴᱤ ᱟᱴᱴᱟ ᱱᱚᱴᱟ ᱛᱮᱜᱮ ᱟᱨᱠᱤ ᱪᱟᱵᱟᱜ-ᱟ ᱢᱩᱪᱟᱹᱫ ᱠᱟᱜ-ᱟ ᱞᱮ
ᱟᱫᱚ ᱫᱟᱬᱟᱱ ᱠᱚᱫᱚ ᱚᱠᱟ ᱚᱠᱚ ᱥᱮᱫ ᱯᱮ ᱪᱟᱞᱟᱜ ᱜᱮᱭᱟ ᱥᱮ ᱢᱩᱪᱟᱹᱫ ᱨᱮ ᱵᱟᱯᱮ ᱪᱟᱞᱟᱣ ᱵᱟᱲᱟᱜ-ᱟ ᱡᱟᱦᱟᱸ ᱠᱚᱨᱮ ᱫᱟᱬᱟᱱ ᱠᱚᱫᱚ᱾
ᱚᱠᱟ ᱥᱚᱢᱚᱭ
ᱚᱠᱟ ᱥᱚᱢᱚᱭ ᱠᱚᱠᱷᱚᱱᱳ ᱛᱚ ᱨᱟᱵᱟᱝ ᱫᱤᱱ ᱜᱮ ᱫᱟᱬᱟᱱ ᱢᱟ ᱵᱮᱥᱤ ᱠᱚ ᱪᱟᱞᱟᱜ-ᱟ ᱠᱚ ᱡᱮᱢᱚᱱ ᱟᱵᱚᱱᱟᱜ ᱨᱟᱵᱟᱝ ᱫᱤᱱ ᱨᱮᱱᱟᱜ ᱫᱷᱚᱨᱚᱢ ᱜᱟᱲ ᱡᱟᱭᱜᱟ ᱠᱟᱱᱟ ᱡᱮᱢᱚᱱ ᱞᱩᱜᱩᱵᱩᱨᱩ ᱜᱷᱟᱱᱴᱟ ᱴᱟ ᱵᱟᱹᱲᱮ ᱪᱟᱞᱟᱜ ᱜᱮᱭᱟᱯᱮ ᱦᱩᱸ ᱚᱱᱟ ᱫᱚ ᱟᱵᱚᱱᱟᱜ ᱥᱟᱱᱛᱟᱲᱟᱜ ᱢᱤᱫᱴᱤᱱ ᱟᱹᱰᱤ ᱢᱟᱨᱟᱝ ᱜᱟᱲ ᱠᱟᱱ ᱛᱟᱵᱚᱱᱟ ᱛᱚ ᱟᱵᱚᱨᱮᱱ ᱵᱚᱸᱜᱟ ᱵᱩᱨᱩᱣᱟᱜ ᱢᱟᱱᱮ ᱥᱟᱹᱨᱤ ᱜᱮᱠᱚ ᱛᱟᱦᱮᱸ ᱠᱟᱱᱟ ᱢᱮᱱᱛᱮ ᱚᱸᱰᱮᱱᱟᱜ ᱱᱤᱹᱥᱟᱱᱟ ᱠᱚ ᱦᱮᱱᱟᱜ ᱜᱮᱭᱟ ᱪᱟᱣᱨᱤᱭᱟᱹ ᱢᱮᱞᱟ ᱛᱷᱮᱠᱮ ᱫᱷᱚᱨᱚᱢ ᱜᱟᱲ ᱛᱷᱮᱠᱮ ᱫᱷᱤᱨᱤ ᱜᱟᱲᱠᱟᱯᱴ ᱛᱷᱮᱠᱮ ᱛᱟᱨᱯᱚᱨᱮ ᱥᱤᱛᱟᱹ ᱱᱟᱞᱟ ᱫᱟᱜ ᱛᱷᱮᱠᱮ ᱡᱟᱦᱟᱸ ᱠᱚ ᱦᱮᱱᱟᱜ ᱛᱟᱵᱚᱱᱟ ᱠᱟᱭᱨᱟ ᱡᱷᱟᱨᱱᱟ ᱠᱚ᱾ ᱟᱹᱰᱤ ᱧᱮᱞ ᱡᱚᱝ ᱞᱮᱠᱟᱱ ᱡᱟᱭᱜᱟ ᱟᱹᱞᱤᱧ ᱦᱚᱞᱤᱧ ᱪᱟᱞᱟᱣ ᱞᱮᱱᱟ ᱪᱟᱞᱟᱣ ᱮᱱ ᱥᱮᱨᱢᱟ ᱟᱨᱠᱤ᱾ ᱟᱯᱮ ᱠᱚᱫᱚᱯᱮ ᱥᱮᱱᱚᱜ ᱟᱯᱮ ᱠᱚᱫᱚᱯᱮ ᱥᱮᱱᱚᱜ ᱜᱮᱭᱟ ᱮᱱᱛᱮ
ᱪᱟᱞᱟᱣ ᱫᱚᱞᱮ ᱪᱟᱞᱟᱜ ᱜᱮᱭᱟ ᱟᱫᱚ ᱱᱮ ᱦᱚᱲ ᱫᱚ ᱦᱟᱸᱜ ᱵᱟᱝ ᱪᱟᱞᱟᱣ ᱦᱩᱭ ᱠᱟᱱᱟ᱾
ᱟᱫᱚ ᱚᱱᱠᱟᱱ ᱡᱟᱭᱜᱟ ᱫᱚ ᱪᱟᱞᱟᱜ ᱞᱟᱹᱠᱛᱤ ᱦᱮᱱᱟᱜ ᱛᱟᱵᱚᱱᱟ ᱟᱢ ᱡᱩᱫᱤ ᱟᱢ ᱵᱟᱢ ᱧᱮᱞ ᱥᱮᱬᱟ ᱟᱹᱜᱩᱭᱟ ᱴᱷᱤᱠ ᱜᱮᱭᱟ ᱟᱨ ᱛᱟᱦᱚᱞᱮ ᱟᱯᱱᱟᱨ ᱨᱮᱱ ᱡᱟᱦᱟᱸ ᱯᱷᱩ ᱯᱷᱚᱝᱲᱟ ᱠᱚᱠᱚ ᱦᱟᱨᱟ ᱵᱩᱨᱩᱜ ᱠᱟᱱᱟ ᱵᱟᱹᱵᱩ ᱛᱟᱠᱚ ᱢᱟᱹᱭ ᱛᱟᱠᱚ ᱜᱚᱲᱚᱢ ᱠᱚᱲᱟ ᱜᱚᱲᱚᱢ ᱠᱩᱲᱤ ᱛᱟᱠᱚ ᱡᱟᱦᱟᱸᱭ ᱠᱚ ᱦᱟᱨᱟ ᱵᱩᱨᱩᱜ ᱠᱟᱱ ᱛᱟᱦᱚᱞᱮ ᱩᱱᱠᱩ ᱫᱚ
ᱟᱫᱚ ᱟᱫᱚ ᱠᱷᱟᱡ ᱫᱚ ᱪᱟᱞᱟᱜ ᱦᱩᱭᱩᱜ-ᱟ ᱵᱟᱝ ᱫᱚ ᱵᱟᱝ ᱟᱫᱚ ᱚᱲᱟᱜ ᱦᱚᱲ ᱠᱚᱜᱮ ᱠᱚ ᱪᱟᱞᱟᱣ ᱦᱮᱡ ᱮᱱᱟ ᱛᱟᱦᱚᱞᱮ ᱢᱤᱫ ᱢᱤᱫᱥᱟᱶ ᱛᱮᱫᱚ ᱟᱨᱠᱤ ᱠᱟᱹᱣᱰᱤ ᱠᱚ ᱩᱱᱟ ᱵᱟᱝ ᱡᱩᱴᱟᱹᱣ ᱞᱮᱱᱟ ᱟᱫᱚ ᱵᱟᱠᱷᱟᱡ ᱫᱚ ᱦᱮᱸ ᱢᱟ ᱛᱟᱦᱚᱞᱮ ᱚᱲᱟᱜ ᱨᱮᱠᱚ ᱦᱚᱸ ᱧᱮᱞ ᱟᱹᱜᱩ ᱞᱮᱠᱚ ᱜᱮ ᱱᱮ ᱦᱚᱲ ᱫᱚ ᱪᱟᱞᱟᱜ ᱦᱩᱭᱩᱜ-ᱟ ᱩᱢᱮᱨ ᱢᱮᱱᱟᱜ ᱜᱮᱭᱟ ᱦᱟᱸᱜ᱾
ᱴᱷᱤᱠ ᱴᱷᱤᱠ ᱴᱷᱤᱠ
ᱵᱟᱝ ᱪᱟᱞᱟᱜ ᱦᱩᱭᱩᱜ-ᱟ ᱚᱱᱠᱟᱱ ᱠᱟᱛᱷᱟ ᱫᱚ ᱵᱟᱝ ᱠᱟᱱᱟ ᱧᱮᱞ ᱢᱟ ᱢᱤᱫ ᱫᱷᱟᱣ ᱢᱟ ᱧᱮᱞ ᱟᱹᱜᱩᱭ ᱜᱮ ᱦᱩᱭᱩᱜ-ᱟ᱾ ᱦᱩᱸ ᱛᱟᱦᱞᱮ ᱱᱚᱰᱮ ᱠᱷᱚᱡ ᱫᱚ ᱟᱞᱮᱴᱷᱮᱫ ᱱᱚᱰᱮ ᱛᱮ ᱠᱷᱚᱡ ᱫᱚ ᱠᱟᱹᱴᱤᱡ ᱥᱟᱺᱜᱤᱧᱚᱜ ᱠᱟᱱᱟ ᱥᱮ᱾
ᱟᱪᱪᱷᱟ ᱟᱪᱪᱷᱟ ᱟᱞᱮ ᱦᱚᱸ ᱥᱟᱺᱜᱤᱧ ᱜᱮᱭᱟ ᱟᱹᱰᱤᱴᱟᱜ ᱜᱮ ᱱᱚᱰᱮ ᱠᱷᱚᱱᱟᱜ ᱦᱮᱸ ᱥᱟᱛᱥᱚ ᱠᱤᱞᱳᱢᱤᱴᱟᱨ
ᱦᱩᱸ
ᱥᱟᱲᱮ ᱛᱤᱱ ᱥᱚ ᱫᱚ ᱥᱟᱛ ᱥᱚ ᱫᱚ ᱟᱯᱰᱟᱩᱱ ᱥᱟᱛ ᱥᱚ ᱢᱮᱱᱟᱜ-ᱟ ᱥᱟᱲᱮ ᱛᱤᱱ ᱥᱚ ᱪᱟᱨ ᱥᱚ ᱠᱤᱞᱳᱢᱤᱴᱟᱨ ᱦᱩᱭᱩᱜ-ᱟ᱾
ᱦᱮᱸ ᱪᱟᱞᱟᱣ ᱫᱚ ᱪᱟᱞᱟᱜ ᱦᱩᱭᱩᱜ-ᱟ ᱵᱟᱝ ᱫᱚ ᱵᱟᱝ
ᱟᱫᱚ ᱟᱯᱮ ᱥᱮᱫ ᱦᱮᱸ ᱧᱮᱞ ᱟᱹᱜᱩ ᱥᱩᱢᱩᱝ ᱫᱚ ᱵᱟᱝ ᱚᱢ ᱫᱚᱸ ᱵᱚᱸᱜᱟ ᱵᱩᱨᱩ ᱢᱟᱱᱮ ᱡᱟᱦᱟᱸ ᱰᱷᱚᱸᱰᱚᱨ ᱦᱮᱱᱟᱜ-ᱟ ᱴᱷᱤᱠ ᱜᱮᱭᱟ ᱚᱸᱰᱮ ᱥᱮᱱ ᱠᱟᱛᱮ ᱱᱤᱡᱮᱨ ᱟᱯᱱᱟᱨᱟᱜ ᱛᱤᱛᱮ ᱚᱱᱰᱮ ᱫᱚ ᱵᱚᱸᱜᱟ ᱵᱩᱨᱩ
ᱦᱩᱭ ᱠᱟᱱᱟ᱾
ᱴᱷᱤᱠ ᱜᱮᱭᱟ᱾
ᱟᱫᱚ ᱢᱮᱫ ᱛᱮᱫᱚ ᱧᱮᱞ ᱵᱟᱝ ᱦᱩᱭ ᱟᱠᱟᱱ ᱨᱮᱦᱚᱸ ᱟᱸᱡᱚᱢ ᱫᱚ ᱦᱩᱭ
ᱸ ᱵᱟᱝ ᱟᱹᱞᱤᱧ ᱫᱚ ᱚᱱᱟ ᱡᱟᱭᱜᱟ ᱞᱤᱧ ᱪᱟᱞᱟᱣ ᱠᱟᱱ ᱛᱮᱜᱮ ᱞᱤᱧ ᱞᱟᱹᱭ ᱟᱹᱵᱤᱱ ᱠᱟᱱᱟ ᱥᱮ᱾ ᱩᱱᱟᱹᱜ ᱜᱟᱱ ᱵᱩᱨᱩ ᱯᱟᱨᱚᱢ ᱠᱟᱛᱮ ᱚᱱᱟ ᱡᱟᱭᱜᱟ ᱥᱮᱴᱮᱨ ᱥᱮᱴᱮᱨ ᱠᱟᱛᱮ ᱚᱸᱰᱮ ᱱᱤᱭᱟᱢ ᱱᱮᱢᱟᱪᱟᱨᱮ ᱛᱟᱦᱮᱸ ᱠᱟᱛᱮ ᱵᱚᱸᱜᱟ ᱵᱩᱨᱩ ᱠᱟᱛᱮᱫ ᱛᱮᱫ ᱟᱫᱚ ᱠᱚ ᱨᱩᱣᱟᱹᱲ ᱦᱤᱡᱩᱜ ᱟᱠᱚ᱾
ᱦᱮᱸ ᱟᱫᱳ ᱠᱷᱟᱡ ᱫᱚ ᱚᱱᱟ ᱫᱚ ᱦᱮ ᱚᱱᱟ ᱫᱚ ᱟᱞᱮᱭᱟᱜ ᱥᱚᱨᱦᱟᱭ ᱥᱚᱢᱚᱭ ᱮᱱᱦᱤᱞᱳᱜ ᱜᱮ ᱵᱟᱝ ᱦᱩᱭᱩᱜᱼᱟ ᱚᱱᱟᱛᱮ ᱟᱞᱮ ᱫᱚ ᱫᱚᱢᱮ ᱟᱨ ᱫᱚ ᱞᱮ ᱞᱮ
ᱦᱮᱸ ᱚᱱᱟ ᱫᱚ ᱥᱚᱦᱚᱨᱟᱭ ᱨᱮ ᱦᱩᱭᱩᱜᱼᱟ ᱨᱟᱥ ᱨᱮ ᱦᱩᱭᱩᱜᱼᱟ ᱚᱱᱟ ᱫᱚ᱾
ᱟᱨ ᱟᱞᱮ ᱫᱚ ᱮᱱ ᱦᱤᱞᱳᱜ ᱜᱮᱞᱮ ᱥᱚᱨᱦᱟᱭ ᱠᱷᱩᱱᱴᱟᱹᱜᱼᱟ᱾
ᱦᱮᱸ ᱟᱪᱪᱷᱟ ᱟᱪᱪᱷᱟ ᱚᱱᱟ ᱛᱮ ᱵᱟᱯ ᱯᱮ ᱥᱮᱱ ᱫᱟᱲᱮᱭᱟᱜ ᱠᱟᱱᱟ ᱟᱨᱠᱤ ᱚᱱᱟ ᱫᱤᱱ ᱫᱚ ᱢᱤᱫᱛᱮ ᱦᱩᱭᱩᱜ ᱚᱱᱟ ᱫᱚ ᱦᱩᱭᱩᱜᱼᱟ᱾
ᱦᱮᱸᱸ